ᱟᱸ ᱡᱚᱦᱟᱨ ᱜᱮ᱾
ᱟᱸ ᱜᱚᱝᱠᱮ ᱡᱚᱦᱟᱨ ᱜᱤ᱾
ᱱᱟᱯᱟᱭ ᱜᱮ ᱢᱮᱱᱟᱜ ᱵᱤᱱᱟ ᱛᱚ?
ᱦᱮᱸ, ᱟᱞᱤᱧ ᱫᱚ ᱱᱟᱯᱟᱭ ᱜᱤ ᱟᱵᱤᱱ ᱜᱤ ᱪᱤᱱᱞᱤᱠᱟ?
ᱦᱮᱸ, ᱟᱞᱤᱧ ᱦᱚᱸ ᱮᱠᱷᱚᱱ ᱫᱚ ᱱᱟᱯᱟᱭ ᱜᱮ᱾
ᱟᱪᱪᱷᱟ ᱟᱪᱪᱷᱟ᱾
ᱛᱟᱦᱚᱞᱮ ᱪᱟᱥ ᱠᱚ ᱦᱩᱭᱩᱜ ᱠᱟᱱᱟ ᱥᱮ ᱵᱟᱝ ᱦᱩᱲᱩ ᱨᱚᱦᱚᱭ ᱠᱚ?
ᱦᱮᱸ, ᱦᱩᱲᱩ ᱨᱚᱦᱚᱭ ᱠᱚᱢᱟ ᱯᱨᱟᱭ ᱥᱮᱥᱮᱨ ᱫᱤᱜᱮ ᱦᱮᱡ ᱠᱟᱱᱟ ᱜᱚᱝᱠᱮ। ᱟᱫᱚ ᱟᱯᱮ, ᱦᱮᱸ᱾
ᱟᱞᱮ ᱟᱞᱮ ᱫᱚ ᱦᱚᱞᱟ ᱠᱷᱚᱱ ᱨᱚᱦᱚᱭ ᱦᱩᱭᱩᱜ ᱠᱟᱱᱟ, ᱛᱟᱯᱚᱨᱮ ᱡᱷᱚᱛᱚ ᱦᱚᱲ ᱫᱚ ᱵᱟᱝ᱾ ᱮᱠᱷᱚᱱᱚ ᱛᱚᱞᱟ ᱠᱚ ᱟᱹᱣᱨᱤ ᱦᱟᱨᱟᱜ ᱛᱟᱠᱚᱣᱟ᱾
ᱛᱚ ᱫᱤᱨᱤ ᱫᱤᱨᱤ ᱠᱟᱛᱮ ᱜᱮ ᱛᱚᱞᱟ ᱠᱚ ᱮᱨ ᱠᱟᱫᱟ᱾
ᱦᱩᱸᱻ᱾
ᱢᱤᱫᱴᱟᱝ ᱴᱚᱯᱤᱠ ᱤᱧ ᱞᱟᱹᱭᱮᱫᱟ ᱴᱷᱤᱠ ᱟᱪᱷᱮ, ᱚᱱᱟ ᱵᱟᱨᱮᱛᱮ ᱠᱟᱹᱴᱤᱡ ᱞᱟᱝ ᱟᱞᱳᱪᱚᱱᱟ ᱞᱮᱠᱷᱟᱱ ᱵᱷᱟᱜᱮ ᱦᱩᱭ ᱠᱚᱜ-ᱟ᱾
ᱟᱸᱡᱚᱢ ᱫᱟᱵᱤᱱ? ᱦᱮᱞᱚ।
ᱦᱮᱸ, ᱞᱟᱹᱭ ᱵᱮᱱ ᱜᱚᱝᱠᱮ ᱚᱠᱟᱴᱟᱜ ᱴᱚᱯᱤᱠ।
ᱞᱟᱹᱭᱟᱜ ᱢᱟᱱᱮ ᱱᱮ ᱡᱮ ᱡᱮᱦᱮᱛᱩ ᱩᱱᱟᱹᱜ ᱡᱩᱜᱽ ᱯᱟᱨᱚᱢᱮᱱᱟ ᱫᱩ ᱦᱟᱡᱟᱨ ᱪᱷᱟᱵᱤᱥ ᱨᱮᱵᱚᱱ ᱧᱩᱨᱩᱭᱮᱱᱟ᱾ ᱮᱠᱷᱚᱱᱳ ᱵᱮᱥ ᱠᱤᱪᱷᱩ ᱟᱸᱫᱷᱟ ᱯᱟᱹᱛᱭᱟᱹᱣ ᱧᱮᱞᱚᱜ ᱠᱟᱱ ᱜᱮᱭᱟ ᱴᱷᱤᱠ ᱟᱪᱷᱮ, ᱟᱵᱚ ᱵᱤᱥᱮᱥ ᱠᱚᱨᱮ ᱥᱟᱱᱛᱟᱲ ᱥᱚᱢᱟᱡᱽ ᱨᱮ ᱛᱚ ᱱᱤᱭᱟᱹ ᱟᱸᱫᱷᱟ ᱯᱟᱹᱛ ᱡᱩᱫᱤ ᱠᱤᱪᱷᱩ ᱠᱟᱛᱷᱟ ᱵᱤᱱ ᱞᱟᱹᱭ ᱠᱮᱭᱟ, ᱟᱞᱤᱧ ᱦᱚᱸ ᱠᱤᱪᱷᱩ ᱞᱤᱧ ᱞᱟᱹᱭ ᱠᱮᱭᱟ᱾
ᱴᱷᱤᱠ ᱜᱤᱭᱟ᱾
ᱢᱟᱱᱮ ᱛᱤᱱᱟᱹᱜ ᱴᱟ ᱵᱤᱱ ᱢᱚᱱᱮᱭᱟ ᱡᱮ ᱱᱤᱭᱟᱹ ᱵᱷᱟᱜᱮᱭᱟ ᱥᱮ ᱵᱟᱝ ᱟᱵᱚ ᱥᱚᱢᱟᱡᱽ ᱞᱟᱹᱜᱤᱫ? ᱥᱮ ᱥᱟᱹᱨᱤ ᱥᱮ ᱮᱲᱮ ᱮᱲᱮ ᱜᱮᱭᱟ ᱱᱤᱭᱟᱹ ᱵᱮᱯᱟᱨ ᱡᱩᱫᱤ ᱠᱤᱪᱷᱩ ᱵᱤᱱ ᱞᱟᱹᱭ ᱠᱮᱭᱟ᱾
ᱟᱪᱪᱷᱟ ᱪᱷᱟ᱾
ᱱᱤᱭᱟᱹ ᱟᱸᱫᱷᱟ ᱯᱟᱹᱛᱭᱟᱹᱣ ᱫᱚ ᱢᱟᱱᱮ ᱥᱚᱢᱟᱡᱽ ᱞᱟᱹᱜᱤᱫ ᱫᱚ ᱢᱟᱱᱮ ᱮᱠᱫᱚᱢ ᱜᱮ ᱵᱟᱝ ᱴᱷᱤᱠᱟ ᱡᱮ ᱠᱳᱱᱳ ᱥᱚᱢᱟᱡᱽ ᱞᱟᱹᱜᱤᱫ ᱟᱵᱚ ᱥᱟᱱᱛᱟᱲ ᱥᱚᱢᱟᱡᱽ ᱫᱚ ᱪᱮᱫ ᱢᱟᱱᱮ ᱢᱟᱱᱮ ᱡᱮ ᱡᱟᱦᱟᱱᱟᱜ ᱥᱚᱢᱟᱡᱽ ᱨᱮᱜᱤ ᱞᱟᱹᱜᱤᱫ ᱜᱮ ᱢᱟᱱᱮ ᱱᱤᱭᱟᱹ ᱟᱸᱫᱷᱟ ᱯᱟᱹᱛᱭᱟᱹᱣ ᱫᱚ ᱵᱟᱝ ᱴᱷᱤᱠᱟ᱾ ᱪᱮᱫᱟᱜ ᱥᱮ ᱟᱵᱮᱱ ᱵᱮᱱ ᱧᱮᱞ ᱜᱮᱭᱟ ᱡᱮ ᱡᱟᱦᱟᱸ ᱴᱷᱮᱜ ᱜᱮ ᱨᱩᱣᱟᱹ ᱞᱮᱱᱠᱷᱟᱱ, ᱴᱷᱤᱠ ᱜᱮᱭᱟ ᱡᱟᱦᱟᱸᱴᱷᱮᱜ ᱨᱩᱣᱟᱹ ᱧᱟᱢ ᱟᱠᱟᱫᱮᱭᱟ ᱥᱮ ᱪᱮᱫ ᱚᱱᱮ ᱡᱟᱦᱟᱸᱴᱟᱜ ᱜᱤ ᱵᱷᱟᱞᱮ ᱨᱩᱣᱟᱹ ᱧᱟᱢ ᱠᱟᱫᱮᱭᱟ ᱴᱷᱤᱠ ᱜᱮᱭᱟ᱾ ᱛᱚ ᱩᱱᱤ ᱡᱩᱫᱤ ᱡᱟᱦᱟᱸᱴᱟᱜ ᱚᱡᱷᱟ ᱴᱷᱮᱜ ᱵᱮᱱ ᱤᱫᱤᱭᱮᱭᱟ ᱴᱷᱤᱠ, ᱚᱡᱷᱟ ᱴᱷᱮᱜ ᱡᱩᱫᱤ ᱵᱮᱱ ᱤᱫᱤ ᱞᱮᱠᱷᱟᱱ ᱫᱚ ᱩᱱᱤ ᱫᱚ ᱢᱟᱱᱮ ᱡᱷᱟᱲ ᱯᱷᱩ ᱛᱮᱫᱚ ᱵᱮᱥᱩᱜᱚᱜ-ᱟ ᱵᱟᱭ ᱵᱮᱥᱩᱜᱚᱜ-ᱟ, ᱥᱩᱨᱤᱨ ᱨᱮᱱᱟᱜ ᱩᱱᱤᱭᱟᱜ ᱪᱮᱜ ᱨᱮᱱᱟᱜ ᱪᱮᱜ ᱪᱚᱝ ᱚᱠᱟᱴᱟᱜ ᱪᱚᱝ ᱮᱱᱮ ᱠᱚᱢ ᱯᱟᱲᱟᱣ ᱠᱟᱣᱫᱮᱭᱟ ᱢᱚᱱᱮ ᱠᱚᱨᱚ ᱵᱮᱱ ᱡᱮ ᱫᱟᱜ ᱠᱚᱢᱟᱣ ᱠᱟᱱᱛᱮ ᱥᱮ ᱡᱟᱦᱟᱱᱟᱜ ᱯᱨᱚᱴᱤᱱ ᱠᱚ ᱡᱟᱦᱟᱱᱟᱜ ᱠᱩ ᱠᱚᱢᱟᱣ ᱠᱟᱱ ᱛᱟᱦᱮᱸ ᱚᱱᱟ ᱫᱚ ᱡᱷᱟᱲ ᱯᱷᱩᱠ ᱛᱮᱫᱚ ᱦᱤᱡᱩᱜᱚᱜ-ᱟ ᱵᱟᱝ ᱦᱤᱡᱩᱜᱚᱜ-ᱟ᱾ ᱥᱮ ᱪᱮᱜ ᱵᱮᱱ ᱢᱮᱱᱟ ᱵᱟᱭ ᱵᱤᱥᱩᱜᱚᱜ-ᱟ, ᱵᱟᱭ ᱵᱤᱥᱩᱜᱚᱜ-ᱟ᱾ ᱵᱟᱭ ᱵᱤᱥᱟᱹᱜᱚᱜ-ᱟ, ᱛᱚ ᱦᱚᱸᱜ-ᱚ ᱱᱟ ᱜᱮ ᱱᱤᱭᱟᱹ ᱠᱚ ᱡᱤᱱᱤᱥ ᱱᱤᱛ ᱦᱚᱸᱢᱟᱱᱮ ᱫᱩ ᱦᱟᱡᱟᱨ ᱪᱷᱟᱵᱤᱥ ᱨᱮ ᱫᱩ ᱦᱟᱡᱟᱨ ᱪᱷᱟᱵᱤᱥ ᱨᱤᱜᱤ ᱦᱮᱡ ᱠᱟᱛᱮ ᱡᱮ ᱱᱤᱛ ᱦᱚᱸ ᱠᱤᱱᱛᱩ ᱡᱟᱜᱟ ᱡᱟᱜᱟ ᱛᱮ᱾ ᱧᱮᱞᱚᱜ ᱠᱟᱱᱟ ᱡᱮ ᱵᱚᱞᱮ ᱦᱮᱸ ᱧᱮᱞᱚᱜ᱾ ᱦᱩᱭᱩᱜ ᱠᱟᱱ ᱜᱮᱭᱟ ᱵᱚᱞᱮ ᱱᱤᱝᱠᱟ ᱦᱚᱸ ᱦᱩᱭᱩᱜ ᱠᱟᱱ ᱜᱮᱭᱟ ᱱᱤᱝᱠᱟ ᱠᱟᱛᱮᱜ ᱜᱮ ᱟᱭᱢᱟ ᱦᱚᱲ ᱠᱚᱜᱮ ᱠᱩ᱾ ᱵᱚᱞᱮ ᱫᱷᱟᱹᱨᱛᱤ ᱠᱷᱚᱱᱟᱜ ᱠᱚ ᱪᱟᱞᱟᱜ ᱠᱟᱱᱟ ᱠᱚ ᱮ ᱤᱱᱟᱸᱜ ᱢᱟᱱᱮ ᱦᱚᱲᱟᱜ ᱜᱟᱹᱯᱞᱟᱹ ᱚᱠᱚᱭ ᱨᱩᱣᱟᱹᱜ ᱠᱟᱱᱟ ᱩᱱᱤ ᱫᱚ ᱵᱟᱭ ᱨᱚᱲ ᱫᱟᱲᱮᱜ ᱠᱟᱱᱟ ᱢᱚᱱᱮ ᱠᱚᱨᱚ ᱱᱩᱭ ᱡᱮ ᱵᱟᱭ ᱨᱚᱲ ᱫᱟᱲᱮᱜ ᱠᱟᱱᱟ ᱮᱢᱚᱱ ᱵᱷᱟᱵᱮ ᱨᱩᱣᱟᱹᱜ ᱠᱟᱱᱟ ᱵᱟᱭ ᱨᱚᱲ ᱫᱟᱲᱭᱟᱜ ᱠᱟᱱᱟ᱾ ᱛᱚ ᱩᱱ ᱫᱚ ᱪᱤᱠᱠᱟᱛᱮ ᱞᱟᱹᱭ ᱰᱟᱠᱛᱟᱨ ᱴᱷᱮᱱ ᱤᱫᱤᱭᱮ ᱵᱤᱱ ᱥᱮ ᱪᱮᱫ ᱡᱟᱦᱟᱸ ᱠᱚᱨᱮ ᱩᱱᱤ ᱫᱚ᱾ ᱵᱟᱭ ᱨᱚᱲ ᱫᱟᱲᱮᱭᱟᱜ ᱠᱟᱱᱟ ᱮᱵᱟᱨ ᱚᱠᱚᱭᱴᱟᱝ ᱡᱮ ᱱᱚᱜ ᱚᱭ ᱡᱮ ᱥᱩᱥᱛᱷ ᱢᱮᱱᱟᱜ ᱵᱚᱱᱟ ᱟᱵᱚ ᱡᱟᱦᱟ ᱡᱟᱦᱟᱸᱭ ᱴᱟᱜ ᱜᱮ᱾
ᱦᱮᱸ᱾
ᱥᱩᱥᱛᱷᱚ ᱡᱮ ᱢᱮᱱᱟᱜ ᱵᱚᱱᱟ ᱡᱩᱫᱤ ᱩᱱᱤ ᱦᱚᱸ ᱡᱩᱫᱤ ᱵᱟᱭ ᱵᱩᱡᱽ ᱫᱟᱲᱮᱜ ᱠᱷᱟᱡ᱾ ᱡᱮ ᱢᱟᱱᱮ ᱚᱠᱟᱨᱮ ᱤᱫᱤᱭᱮ ᱦᱩᱭᱩᱜᱼᱟ ᱵᱟᱭ ᱤᱫᱤᱭᱮ ᱦᱩᱭᱩᱜᱼᱟ ᱛᱟᱦᱚᱞᱮ ᱫᱚ ᱪᱮᱠᱟᱛᱮ ᱦᱩᱭᱩᱜᱼᱟ᱾ ᱟᱸᱫᱷᱟ ᱯᱟᱹᱛᱭᱟᱹᱣ ᱫᱚ ᱮᱠᱫᱚᱢ ᱜᱮ ᱵᱟᱝ ᱴᱷᱤᱠ ᱠᱟᱱᱟ ᱡᱮ ᱥᱚᱢᱟᱡᱽ ᱞᱟᱹᱜᱤᱫ ᱥᱮ ᱾ ᱯᱩᱨᱣᱟᱹᱜ ᱦᱚᱲ ᱞᱟᱹᱜᱤᱫ᱾ ᱡᱟᱦᱟᱸᱭ ᱞᱟᱹᱜᱤᱫ ᱜᱮ ᱡᱟᱦᱟᱸ ᱴᱟᱜ ᱥᱚᱢᱟᱡᱽ ᱞᱟᱹᱜᱤᱫ ᱜᱮ ᱛᱚ ᱟᱵᱮᱱ ᱱᱤᱭᱟᱹ ᱠᱚ ᱪᱮᱫ ᱤᱫᱤ ᱠᱟᱛᱮ ᱚᱠᱟᱴᱟᱜ ᱪᱮᱫ ᱞᱮᱠᱟ ᱵᱤᱱ ᱦᱩᱫᱤᱥ ᱫᱟ᱾ ᱛᱟᱦᱞᱮᱫ ᱟᱹᱞᱤᱧ ᱢᱟᱱᱛᱮᱫ ᱱᱤᱝᱠᱟᱹᱞᱤᱧ ᱢᱮᱱᱪᱚ ᱠᱮᱫ᱾
ᱦᱮᱸ ᱟᱞᱤᱧ ᱦᱚᱸᱛᱚ ᱟᱸᱫᱷᱟ ᱯᱟᱹᱛᱭᱟᱹ ᱫᱚ ᱟᱞᱤᱧ ᱫᱚ ᱢᱟᱱᱮ ᱱᱤᱭᱟᱹ ᱫᱚ ᱵᱷᱟᱜᱤ ᱡᱤᱱᱤᱥ ᱫᱚ ᱵᱟᱝ ᱠᱟᱱᱟ᱾ ᱟᱨ ᱱᱮᱛᱟᱨ ᱦᱚᱸ ᱧᱮᱞᱚᱜ ᱜᱮᱭᱟ ᱦᱚᱭᱛᱚ ᱢᱤᱫᱴᱟᱝ ᱵᱤᱧ ᱮ ᱜᱮᱨ ᱠᱟᱫᱮᱭᱟ᱾ ᱞᱟᱦᱟᱛᱮ ᱚᱡᱷᱟ ᱚᱡᱷᱟ ᱴᱷᱮᱱ ᱠᱚ ᱤᱫᱤᱭᱮ ᱜᱮᱭᱟ ᱮᱠᱷᱚᱱᱳ ᱧᱮᱞᱚᱜ ᱠᱟᱱ ᱜᱮᱭᱟ ᱟᱹᱛᱩ ᱚᱲᱟᱜ ᱠᱚᱨᱮ᱾
ᱦᱮᱸ
ᱛᱚ ᱟᱞᱤᱧ ᱢᱚᱱᱮᱭᱟ ᱱᱤᱭᱟᱹ ᱫᱚ ᱚᱡᱷᱟ ᱴᱷᱮᱱ ᱫᱚ ᱤᱫᱤ ᱫᱚ᱾ ᱩᱪᱤᱛ ᱫᱚ ᱵᱟᱝ ᱟᱜᱮ ᱰᱟᱠᱛᱟᱨ ᱴᱷᱮᱱ ᱤᱫᱤ ᱫᱚᱨᱠᱟᱨ᱾ ᱟᱨ ᱢᱟᱱᱮ ᱚᱡᱷᱟ ᱴᱷᱮᱱ ᱮᱢᱚᱱ ᱦᱩᱭ ᱠᱟᱱᱟ ᱢᱟᱱᱮ᱾ ᱵᱤᱧ ᱦᱚᱸ ᱟᱹᱰᱤ ᱨᱚᱠᱚᱢ ᱢᱮᱱᱟᱜ ᱠᱚᱣᱟ ᱟᱹᱰᱤ ᱜᱮᱛᱚ ᱵᱤᱧ ᱫᱚ ᱵᱤᱥ ᱦᱚᱸ ᱵᱟᱹᱱᱩᱜ ᱛᱟᱠᱚᱣᱟ ᱡᱩᱫᱤ ᱜᱮᱨ ᱢᱮᱭᱟᱭ ᱢᱟᱱᱮ ᱟᱵᱤᱱ᱾ ᱫᱚ ᱥᱮᱨᱚᱠᱚᱢ ᱫᱚ ᱵᱟᱹᱵᱤᱱ ᱪᱤᱠᱼᱟ ᱛᱚ ᱚᱱᱠᱟᱱ᱾ ᱵᱤᱧ ᱜᱮᱨ ᱛᱮ ᱡᱩᱫᱤ ᱚᱡᱷᱟ ᱴᱷᱮᱱᱮ ᱤᱫᱤ ᱠᱮᱫᱮᱟᱭ ᱡᱟᱦᱟᱸᱭ ᱩᱱᱤ ᱦᱚᱭᱛᱳ ᱡᱷᱟᱲ ᱯᱷᱩᱸ ᱠᱮᱫᱮᱭᱟᱭ᱾ ᱩᱱᱤ ᱢᱚᱱᱮ ᱠᱮᱫᱟᱭ ᱡᱮ ᱱᱩᱭ ᱫᱚᱭ ᱵᱮᱥ ᱵᱮᱥ ᱠᱮᱫᱮᱧ ᱟᱨ ᱟᱛᱩ ᱦᱚᱲ ᱠᱚ ᱢᱚᱱᱮ ᱠᱮᱫᱟ ᱱᱩᱭ ᱫᱚᱭ ᱵᱮᱥ ᱠᱮᱫᱮᱭᱟ᱾ ᱛᱟᱨ ᱯᱷᱚᱱ ᱜᱮ ᱱᱩᱭ ᱚᱡᱷᱟ ᱴᱷᱮᱱ ᱵᱮᱥᱤ ᱦᱚᱲ ᱠᱚ ᱪᱟᱞᱟᱜᱼᱟ ᱠᱤᱱᱛᱩ ᱱᱤᱭᱟᱹ ᱫᱚ ᱵᱟᱝ᱾ ᱢᱟᱱᱮ ᱵᱤᱧ ᱨᱮᱱᱟᱜ ᱟᱹᱰᱤ ᱩᱛᱟᱹᱨ ᱵᱷᱟᱜᱽ ᱢᱮᱱᱟᱜᱼᱟ ᱟᱨ᱾ ᱟᱨ ᱮᱢᱚᱱ ᱱᱚᱣᱟ ᱧᱮᱞ ᱦᱩᱭ ᱠᱟᱱᱟ ᱡᱟᱦᱟᱸᱭ ᱠᱟᱹᱴᱤᱡ ᱵᱤᱥᱟᱠᱛᱚ ᱵᱤᱝ ᱩᱱᱤ ᱡᱚᱠᱷᱚᱱᱮ ᱜᱮᱨ ᱟᱠᱟᱫᱮᱭᱟ᱾ ᱥᱮᱭ ᱩᱱᱤ ᱚᱡᱷᱟ ᱴᱷᱮᱱ ᱠᱚ ᱤᱫᱤ ᱠᱟᱫᱮᱭᱟ᱾ ᱚᱡᱟ ᱟᱭᱟᱜ ᱠᱟᱹᱢᱤ ᱛᱮᱱᱟᱜ ᱡᱟᱦᱟ ᱡᱷᱟᱲ ᱯᱷᱩᱠ ᱠᱚᱨᱟᱣ ᱠᱟᱛᱮᱫ ᱨᱮᱦᱚ ᱩᱱᱤ ᱠᱤᱱᱛᱩ ᱵᱟᱭ ᱵᱷᱟᱜᱮ ᱫᱟᱲᱮᱭᱟᱫᱮᱭᱟ᱾ ᱫᱤᱭᱮ ᱮᱢᱚᱱ ᱯᱚᱨᱡᱟᱭ ᱨᱮ ᱦᱟᱸᱥᱯᱟᱛᱟᱞ ᱵᱟ ᱰᱟᱠᱛᱟᱨ ᱴᱷᱮᱱ ᱠᱚ ᱤᱫᱤ ᱠᱟᱫᱮᱭᱟ᱾ ᱡᱟᱦᱟᱸ ᱨᱮ ᱰᱟᱠᱛᱟᱨᱟᱜ ᱠᱤᱪᱩ ᱠᱚᱨᱟᱨ ᱵᱟᱹᱱᱩᱜ ᱰᱟᱛᱟᱨ ᱛᱚ ᱢᱤᱫᱴᱟᱝ ᱚᱠᱛᱚ ᱮᱢᱟᱭ ᱦᱩᱭᱩᱜᱼᱟ ᱢᱤᱫᱴᱮᱱ ᱨᱩᱜᱤ ᱞᱟᱹᱜᱤᱫᱤ᱾
ᱛᱚ ᱟᱹᱞᱤᱧ ᱢᱟᱱᱮᱭᱟ ᱚᱱᱟ ᱠᱚᱫᱚ ᱫᱩ ᱦᱟᱡᱟᱨ ᱪᱷᱟᱵᱵᱤᱥ ᱨᱮ ᱛᱤᱸᱜᱩ ᱠᱟᱛᱮᱜ᱾ ᱱᱤᱭᱟᱹ ᱠᱚᱫᱚ ᱵᱟᱝ ᱢᱟᱱᱟᱣ ᱜᱮ ᱞᱟᱹᱠᱛᱤ ᱠᱟᱱᱟ ᱠᱟᱨᱚᱱ᱾ ᱵᱤᱧ ᱴᱤᱧ ᱜᱮᱨ ᱞᱮᱠᱷᱟᱱ ᱰᱟᱠᱛᱟᱨ ᱴᱷᱮᱱ ᱤᱫᱤ ᱦᱩᱭᱩᱜᱼᱟ ᱟᱨ ᱡᱟᱦᱟᱸ ᱦᱚᱭᱛᱳ ᱨᱩᱣᱟᱹ ᱦᱟᱹᱥᱩᱜᱼᱟ᱾ ᱰᱟᱠᱛᱟᱨ ᱴᱷᱮᱱ ᱜᱮ ᱯᱚᱨᱤᱠᱠᱷᱟ ᱱᱤᱨᱤᱠᱠᱷᱟ ᱠᱚᱨᱟᱣ ᱫᱚᱨᱠᱟᱨ ᱡᱮ ᱪᱮᱫ ᱚᱥᱩᱵᱤᱫᱟ ᱦᱩᱭᱩᱜ ᱠᱟᱱ ᱛᱟᱭᱟ ᱵᱷᱤᱛᱤᱨ ᱨᱮ᱾ ᱢᱤᱫᱴᱟᱝ ᱚᱡᱷᱟ ᱫᱚ ᱩᱱᱤ ᱠᱤᱱᱛᱩ ᱵᱟᱭᱨᱮ ᱠᱷᱟᱱ ᱫᱚ ᱵᱟᱭ ᱵᱩᱡᱽ ᱫᱟᱲᱮᱭᱟᱜᱼᱟ ᱡᱮ ᱱᱤᱭᱟᱹ ᱵᱷᱤᱛᱤᱨ ᱨᱮ ᱪᱮᱫ ᱠᱚ ᱚᱥᱩᱵᱤᱫᱷᱟ ᱦᱩᱭᱩᱜ ᱠᱟᱱᱟ ᱵᱟᱝ ᱦᱩᱭᱩᱜ ᱠᱟᱱᱟ᱾ ᱛᱚ ᱚᱱᱟ ᱠᱚ ᱟᱹᱞᱤᱧ ᱞᱤᱧ ᱢᱚᱱᱮᱭᱟ ᱰᱟᱠᱛᱟᱨ ᱴᱷᱮᱱ ᱜᱮ ᱤᱫᱤ ᱫᱚᱨᱠᱟᱨ ᱮᱠᱷᱚᱱᱳ᱾ ᱱᱤᱭᱟᱹ ᱟᱸᱫᱷᱟ ᱯᱟᱹᱛᱭᱟᱹᱣ ᱫᱚ᱾ ᱢᱟᱱᱮ ᱪᱟᱵᱟ ᱞᱮᱠᱷᱟᱱ ᱜᱮ ᱵᱷᱟᱜᱤᱜᱼᱟ ᱢᱟᱱᱮ ᱮᱠᱷᱚᱱᱳ ᱧᱮᱞᱚᱜᱼᱟᱭ ᱡᱟᱦᱟᱸᱭ ᱨᱩᱣᱟᱹᱜ ᱠᱟᱱᱟ ᱟᱛᱳ ᱨᱮ᱾ ᱩᱱᱤ ᱰᱟᱠᱛᱟᱨ ᱵᱟᱭ ᱫᱮᱠᱷᱟᱣᱱᱟ ᱚᱡᱟ ᱨᱟᱱᱮ ᱡᱚᱢ ᱮᱫᱟ᱾ ᱠᱤᱱᱛᱩ ᱦᱚᱭᱛᱳ ᱵᱟᱭ ᱵᱮᱥᱚᱜ ᱠᱟᱱᱟ ᱫᱤᱱᱮᱨ ᱯᱚᱨ ᱫᱤᱱ᱾ ᱦᱚᱭᱛᱳ ᱧᱮᱞᱚᱜ ᱠᱟᱱᱟ ᱚᱱᱟ ᱟᱛᱳ ᱨᱮᱜᱮ ᱡᱟᱦᱟᱸᱭ ᱜᱮ ᱦᱳᱭᱛᱳ ᱢᱤᱫᱴᱟᱝ ᱨᱟᱺᱰᱤ ᱪᱷᱟᱹᱵᱭᱤ ᱵᱚᱭᱚᱥᱼᱼ ᱠᱚ ᱢᱮᱱᱟᱭᱟ ᱟᱫᱚ ᱩᱱᱤ ᱥᱮᱫ ᱜᱮ ᱛᱤ ᱠᱚ ᱛᱩᱞ ᱜᱮᱭᱟ ᱟᱹᱰᱤ ᱮᱠᱷᱚᱱᱳ ᱧᱮᱞᱚᱜ ᱜᱮᱭᱟ ᱵᱤᱵᱷᱤᱱᱱᱚ ᱡᱟᱭᱜᱟ ᱨᱮ᱾ ᱡᱮ ᱱᱩᱭ ᱫᱟᱹᱱ ᱠᱟᱱᱟᱭ ᱵᱟ ᱤᱭᱟᱹ ᱠᱟᱱᱟᱭ ᱱᱩᱭ ᱠᱷᱟᱹᱛᱤᱨ ᱱᱤᱝᱠᱟᱹ ᱦᱩᱭᱩᱜ ᱠᱟᱱᱟ ᱱᱩᱭᱮ ᱡᱚᱢᱮᱫ ᱞᱮᱭᱟ᱾ ᱛᱚ ᱟᱹᱞᱤᱧ ᱢᱚᱱᱮᱭᱟ ᱱᱤᱝᱠᱟᱹᱱᱟᱜᱼᱼ ᱯᱟᱹᱛᱭᱟᱹᱣ ᱵᱟ ᱟᱱᱫᱷᱟ ᱯᱟᱹᱛᱭᱟᱹᱣ ᱫᱩᱦᱟᱡᱟᱨ ᱪᱷᱟᱵᱤᱥ ᱨᱮ ᱛᱤᱜᱩ ᱠᱟᱛᱮᱫ ᱫᱚ ᱢᱟᱱᱮ ᱵᱷᱟᱜᱮ ᱫᱚ ᱵᱟᱝ ᱢᱟᱱᱮ ᱱᱤᱭᱟᱹ ᱠᱷᱚᱱ ᱫᱚ ᱱᱤᱭᱟᱹ ᱠᱚᱫᱚ ᱮᱠᱴᱩ ᱞᱟᱹᱠᱛᱤ ᱠᱟᱱᱟ ᱾
ᱦᱮ ᱛᱩᱜ ᱞᱟᱠᱛᱤ ᱠᱟᱱᱟ ᱮᱫᱚᱢ ᱜᱮ ᱴᱷᱤᱠ ᱠᱟᱛᱷᱟ ᱵᱮᱱ ᱢᱮᱱ ᱠᱟᱫᱟ ᱜᱚᱢᱠᱮ᱾ ᱟᱵᱮᱱ ᱡᱮᱨᱚᱠᱚᱢ ᱵᱮᱱ ᱢᱮᱱ ᱠᱮᱫᱟ ᱡᱮ ᱩᱱᱠᱩ ᱡᱮ ᱨᱟᱹᱰᱤ ᱪᱟᱹᱰᱩᱭ ᱥᱮ ᱵᱚᱭᱚᱥ ᱠᱚ᱾ ᱤᱭᱟᱹ ᱠᱚ ᱮᱱᱛᱮ ᱞᱟᱹᱴᱩ ᱠᱚᱛᱮ ᱠᱚ ᱥᱮ ᱤᱱ ᱢᱟᱨᱟᱝ ᱠᱚᱛᱮ ᱠᱚ ᱡᱟᱦᱟᱸᱭ ᱴᱟᱜ ᱵᱚᱭ ᱚᱱᱠᱟ ᱦᱚᱲ ᱢᱮᱱᱟᱜ ᱠᱚᱣᱟ ᱴᱷᱤᱠ ᱜᱮᱭᱟ ᱛᱚ ᱧᱮᱞ ᱠᱚᱵᱮᱱ ᱡᱮ ᱩᱱᱠᱩ ᱥᱮᱡ ᱜᱮ ᱡᱟᱹᱥᱛᱤ ᱛᱤ ᱠᱩ ᱠᱩᱴᱩᱝᱟ ᱡᱮ ᱱᱚᱝᱠᱟ ᱡᱮ ᱱᱩᱭ ᱱᱝᱠᱟ ᱜᱮᱭᱟ ᱦᱟᱱᱠᱟ ᱜᱮᱭᱟ ᱴᱷᱤᱠ ᱜᱮᱭᱟ ᱾
ᱦᱮᱸ᱾
ᱟᱫᱚ ᱟᱹᱞᱤᱧ ᱫᱚᱞᱤᱧ ᱦᱩᱫᱤᱥᱟ ᱪᱮᱫ ᱡᱮ ᱵᱚᱞᱮ ᱴᱷᱤᱠ ᱟᱵᱮᱱ ᱦᱟᱸᱜ ᱧᱮᱞ ᱠᱷᱩᱵ ᱢᱚᱸᱡᱽ ᱛᱮ ᱧᱮᱞ ᱵᱮᱱ ᱦᱟᱸᱜ ᱟᱞᱤᱧ ᱞᱤᱧ ᱞᱟᱹᱭ ᱮᱫᱟ ᱡᱮ ᱠᱷᱩᱵ ᱢᱚᱸᱡᱽ ᱛᱮ ᱧᱮᱞ ᱵᱮᱱ ᱦᱟᱸᱜ ᱡᱮ ᱡᱟᱦᱟᱸᱭ ᱢᱟᱱᱮ ᱚᱱᱠᱟ ᱢᱟᱱᱮ ᱟᱹᱰᱤ ᱡᱳᱨ ᱢᱳᱴ ᱠᱚ ᱪᱟᱞᱟᱜ ᱠᱟᱱᱟ ᱢᱟᱱᱮ ᱚᱱᱠᱟ ᱡᱚᱢ ᱠᱚ ᱵᱟᱹᱱᱩᱜ ᱛᱟᱠᱚᱣᱟ ᱥᱮ ᱚᱱᱠᱟ ᱢᱮᱱᱟᱜ ᱛᱟᱠᱚ ᱜᱮᱭᱟ ᱢᱟᱱᱮ ᱥᱮᱨᱚᱠᱚᱢ ᱢᱟᱱᱮ ᱥᱚᱪᱮᱛᱚᱱᱚᱛᱟ ᱵᱟᱹᱱᱩᱜ ᱠᱚᱣᱟ ᱾ ᱥᱮ ᱚᱱᱠᱟ ᱥᱤᱠᱷᱟ ᱫᱤᱠᱛᱮ ᱥᱮᱨᱚᱠᱚᱢ ᱞᱟᱦᱟ ᱵᱟᱱᱩᱜ ᱠᱚᱣᱟ ᱟᱵᱚ ᱦᱚᱲ ᱥᱚᱢᱟᱡᱽ ᱢᱚᱫᱽᱫᱷᱮ ᱨᱮᱜᱮ ᱧᱮᱞ ᱠᱚᱣᱟ ᱦᱟᱸᱜ ᱾ ᱢᱟᱱᱮ ᱩᱱᱠᱩ ᱥᱮᱡ ᱜᱮ ᱡᱟᱹᱥᱛᱤ ᱠᱟᱹᱴᱩ ᱠᱟᱹᱴᱩ ᱢᱟᱱᱮ ᱤᱭᱟᱹ ᱛᱤᱭᱳᱴ ᱾ ᱛᱩ ᱡᱮ ᱵᱚᱞᱟ ᱱᱟᱝᱠᱟ ᱱᱩᱭ ᱱᱟᱝᱠᱟ ᱦᱟᱱᱤ ᱦᱟᱝᱠᱟ ᱱᱩᱭ ᱱᱟᱝᱠᱟ ᱴᱷᱤᱠ ᱟᱨᱦᱚᱸ ᱢᱟᱱᱮ ᱟᱨᱚ ᱡᱟᱦᱟᱸ ᱧᱮᱞ ᱠᱚᱢ ᱡᱮ ᱟᱹᱰᱤ ᱢᱚᱸᱡᱽ ᱠᱚ ᱪᱟᱞᱟᱜ ᱠᱟᱱᱟ ᱮᱠᱫᱚᱢ ᱢᱟᱱᱮ ᱥᱮ ᱟᱹᱜᱩ ᱟᱠᱟᱫ ᱠᱚᱣᱟ ᱴᱷᱤᱠ ᱜᱮᱭᱟ ᱢᱟᱱᱮ ᱜᱟᱹᱲᱤ ᱵᱟᱹᱲᱤ ᱮᱠᱫᱚᱢ ᱢᱟᱱᱮ ᱡᱚᱛᱚ ᱠᱤᱪᱷᱩ ᱢᱮᱱᱟᱜ ᱛᱟᱠᱚᱣᱟ ᱾ ᱛᱚ ᱩᱱᱠᱩ ᱥᱮᱫ ᱫᱚ ᱚᱠᱚᱭᱴᱟᱜ ᱩᱱᱠᱩ ᱦᱚᱸ ᱡᱟᱦᱟᱱᱟᱜ ᱠᱚ ᱵᱟᱹᱲᱤᱡ ᱞᱮᱠᱟᱱ ᱥᱮ ᱡᱟᱦᱟᱱᱟᱜ ᱠᱚ ᱪᱤᱠᱟ ᱞᱮᱠᱷᱟᱡ ᱩᱱᱠᱩ ᱥᱮᱫ ᱫᱚ ᱠᱚᱱᱳ ᱤᱭᱟᱹ ᱵᱟᱝ ᱦᱩᱭᱩᱜᱼᱟ ᱾
ᱵᱟᱝ᱾
ᱪᱮᱫ ᱮᱢ ᱟᱫᱚ ᱵᱚᱞᱮ ᱱᱤᱭᱟᱹ ᱰᱟᱹᱱ ᱠᱚ ᱪᱮᱫ ᱠᱚ ᱢᱮᱱ ᱠᱮᱫᱟ ᱰᱟᱹᱱ ᱫᱚ ᱢᱟᱱᱮ ᱪᱮᱫ ᱥᱚᱢᱟᱡᱽ ᱤᱭᱟᱹ ᱠᱟᱛᱮ ᱠᱚ ᱛᱟᱦᱮᱱᱟ ᱡᱮ ᱨᱮᱸᱜᱮᱡ ᱩᱱᱠᱩ ᱴᱷᱮᱱ ᱜᱮ ᱠᱚ ᱛᱟᱦᱮᱱᱟ ᱚᱱᱮ ᱠᱤᱥᱟᱹᱲ ᱦᱚᱲ ᱛᱩᱞᱩᱡ ᱵᱟᱠᱚ ᱥᱮ ᱪᱮᱫ ᱞᱮᱠᱟ? ᱟᱨᱠᱤ ᱮᱠᱪᱩᱭᱮᱞᱤ ᱪᱮᱫ ᱵᱮᱱ ᱢᱮᱱᱟ ᱜᱚᱢᱠᱮ ᱱᱤᱭᱟᱹ ᱫᱚ ᱟᱸᱫᱷᱟ ᱡᱮᱴᱟ ᱢᱟᱱᱮ ᱫᱚ ᱡᱮ ᱤᱭᱟᱹ ᱮᱱᱛᱮᱫ ᱦᱮᱸ ᱟᱸᱫᱷᱟ ᱯᱟᱹᱛᱭᱟᱹᱣ ᱚᱱᱟ ᱟᱸᱫᱷᱟ ᱯᱟᱹᱛᱭᱟᱹᱣ ᱫᱚ ᱵᱚᱞᱛᱮ ᱢᱟᱱᱮ ᱚᱠᱚᱭ ᱨᱮᱸᱜᱮᱡ ᱜᱮᱭᱟ ᱢᱟᱱᱮ ᱩᱱᱠᱩ ᱜᱮ ᱟᱨᱚᱸ ᱪᱤᱠᱟᱛᱮ ᱞᱟᱛᱟᱨ ᱛᱮ ᱯᱷᱮᱰ ᱠᱚ ᱦᱩᱭᱩᱜ-ᱟ ᱟᱸᱫᱷᱟ ᱯᱟᱹᱛᱭᱟᱹ ᱤᱭᱟᱹ ᱠᱟᱛᱮ ᱾ ᱮᱱᱛᱮ ᱚᱱᱟ ᱩᱡᱩ ᱦᱟᱛ ᱩᱫᱩᱜ ᱠᱟᱛᱮᱫ ᱮᱱᱛᱮ ᱩᱱᱠᱩ ᱜᱮ ᱟᱨᱚ ᱡᱮᱫᱟ ᱞᱮᱵᱮᱫ ᱧᱩᱨᱦᱩ ᱠᱚ ᱦᱩᱭᱩᱜᱼᱟ ᱚᱱᱟ ᱨᱮᱱᱟᱜ ᱤᱭᱟᱹ᱾
ᱢᱟᱱᱮ ᱟᱵᱩ ᱥᱚᱢᱟᱡ ᱵᱮᱵᱚᱥᱷᱟ ᱮᱢᱚᱱ ᱢᱤᱫᱴᱮᱱ ᱫᱤᱠ ᱛᱤᱭᱮᱢ ᱧᱮᱞ ᱠᱮᱫ ᱟᱨᱠᱤ ᱢ ᱟᱹᱰᱤ ᱢᱚᱡᱽ ᱠᱟᱛᱷᱟ ᱜᱮ ᱢᱮᱱᱫᱟ ᱱ ᱠᱷᱟᱨᱟᱯ ᱫᱤᱠ ᱠᱟᱱ ᱛᱟᱵᱚᱱᱟ ᱴᱷᱤᱠ ᱜᱮᱭᱟ ᱡᱮ ᱩᱱᱠᱩ ᱚᱠᱚᱭ ᱠᱚ ᱢᱟᱱᱮ ᱢᱟᱱᱮ ᱟᱰᱤ ᱞᱟ ᱛᱟᱨ ᱧᱚᱜ ᱨᱮ ᱢᱮᱱᱟᱜ ᱠᱚ ᱩᱱᱠᱩ ᱟᱨᱚ ᱪᱤᱠᱟᱛᱮ ᱪᱮᱛᱟᱱ ᱥᱮᱫ ᱠᱚ ᱨᱟᱠᱟᱵᱚᱜᱼᱟ ᱚᱱᱟ ᱫᱚ ᱵᱟᱵᱚᱱ ᱪᱮᱥᱴᱟᱭᱟ ᱩᱱᱠᱩᱣᱟᱜ ᱪᱤᱠᱟᱛᱮ ᱞᱟᱛᱟᱨ ᱞᱟᱛᱟᱨ ᱵᱚᱱ ᱯᱷᱮᱰ ᱪᱚ ᱠᱚᱣᱟ ᱡᱮ ᱩᱞᱴᱟᱹ ᱯᱟᱞᱴᱟᱣ ᱠᱟᱹᱢᱤ ᱡᱟᱛᱮ ᱚᱱᱠᱟ ᱴᱟᱭᱤᱯ ᱧᱚᱜ ᱦᱚᱪᱚ ᱠᱚ ᱠᱟᱹᱢᱤ ᱟᱪᱷᱟ ᱜᱚᱝᱠᱮ ᱟᱵᱮᱱ ᱧᱮᱞ ᱵᱮᱱ ᱥᱮ ᱦᱟᱜ ᱡᱮ ᱵᱚᱞᱮ ᱡᱟᱦᱟ ᱡᱟᱦᱟᱸᱴᱟᱜ ᱜᱮ ᱡᱩᱫᱤ ᱡᱮ ᱚᱱᱠᱟ ᱠᱚ ᱢᱮᱛᱟ ᱵᱟᱲᱟ ᱞᱮᱠᱷᱟᱡ ᱴᱷᱤᱠ ᱜᱮᱭᱟ ᱥᱮ ᱡᱟᱦᱟᱸᱴᱟᱜ ᱜᱮ ᱡᱩᱫᱤ ᱡᱚᱛᱚ ᱦᱚᱲᱮᱢ ᱞᱟᱹᱭᱟ ᱡᱩᱫᱤ ᱩᱱᱤ ᱥᱮ ᱛᱤ ᱠᱩᱴᱩᱝ ᱞᱮᱠᱷᱡ ᱛᱟᱦᱚᱞᱮ ᱩᱱᱤᱭᱟᱜ ᱢᱤᱫᱴᱮᱱ ᱢᱮᱱᱴᱟᱞ ᱛᱚ ᱩᱱᱤᱭᱟᱜ ᱫᱚ ᱢᱤᱫᱴᱟᱝ ᱢᱚᱡᱽ ᱥᱮ ᱫᱚᱨᱠᱟᱨ ᱩᱱᱤ ᱡᱮᱴᱟ ᱟᱭᱟᱜ ᱡᱮᱴᱟ ᱜᱩᱱᱟᱹᱱᱚᱜ ᱠᱟᱱ ᱛᱟᱦᱮᱱᱟ ᱡᱮ ᱪᱮᱫ ᱪᱚᱝ ᱠᱚᱨᱟᱣ ᱱᱟᱦᱟᱜ᱾
ᱚᱱᱟ ᱦᱚᱸ ᱵᱟᱹᱭ ᱵᱟᱹᱭᱛᱮᱢ ᱧᱮᱞᱟ ᱡᱮ ᱚᱱᱟ ᱮᱢᱚᱱ ᱵᱷᱟᱵᱮ ᱩᱱᱟᱜ ᱾ ᱵᱨᱮᱱ ᱨᱮ ᱮᱯᱷᱮᱠᱴ ᱯᱟᱲᱟᱜ ᱛᱟᱭᱟ ᱡᱮ ᱵᱚᱞᱮ ᱚᱱᱟ ᱦᱚᱸ ᱦᱤᱲᱤᱧᱟ ᱥᱮ ᱪᱮᱫ ᱢᱟᱱᱮ ᱚᱱᱠᱟ ᱴᱟᱭᱤᱢ ᱧᱚᱜ ᱨᱮᱭ ᱠᱟᱹᱢᱤ ᱧᱚᱜᱼᱟ ᱠᱤᱱᱛᱩ ᱾ ᱟᱨ ᱡᱟᱦᱟᱸᱭ ᱡᱩᱫᱤ ᱚᱱᱠᱟ ᱟᱭᱢᱟ ᱦᱚᱲᱟᱛᱮ ᱦᱩᱸᱦᱩᱸ, ᱮᱸ᱾ ᱛᱚ, ᱟᱢᱟᱜ ᱟᱸᱫᱷᱟ ᱯᱟᱹᱛᱭᱟᱹᱣ ᱟᱵᱚᱣᱟᱜ ᱥᱚᱢᱟᱡᱽ ᱨᱮ ᱟᱹᱰᱤ ᱞᱟᱹᱴᱩ ᱮᱯᱷᱮᱠᱴᱮ ᱟᱨᱠᱤ ᱜᱤᱰᱤ ᱟᱠᱟᱫᱟᱭ᱾
ᱛᱚ ᱟᱨ ᱢᱮᱫᱴᱟᱝ ᱠᱟᱛᱷᱟ ᱞᱤᱧ ᱞᱟᱹᱭᱫᱟ ᱴᱷᱤᱠ ᱟᱪᱷᱮ ᱢᱟᱱᱮ ᱱᱤᱭᱟᱹ ᱱᱤᱭᱟᱹ ᱞᱤᱭᱮ ᱜᱮ᱾ ᱠᱤᱪᱷᱩ ᱠᱤᱪᱷᱩ ᱰᱟᱠᱛᱟᱨ, ᱯᱨᱚᱯᱷᱮᱥᱟᱨ, ᱚᱝᱠᱟᱱ ᱩᱠᱤᱞ ᱠᱚ ᱵᱟ ᱡᱟᱦᱟᱸᱭ ᱢᱟᱥᱴᱟᱨ ᱠᱚ ᱢᱮᱱᱟᱜ ᱠᱚᱣᱟ᱾ ᱟᱹᱵᱤᱱ ᱵᱤᱱ ᱧᱮᱞ ᱠᱚᱣᱟ ᱡᱮ ᱩᱝᱠᱩᱣᱟᱜ ᱛᱤᱨᱮ, ᱩᱝᱠᱩ ᱦᱚᱸᱛᱚ ᱩᱱ ᱵᱚᱲᱟ ᱥᱤᱠᱠᱷᱤᱛᱚ ᱦᱚᱲ᱾ ᱛᱚ ᱩᱝᱠᱩᱣᱟᱜ ᱛᱤ ᱨᱮᱵᱮᱱ ᱧᱮᱞᱟ ᱡᱮ ᱟᱝᱴᱤ ᱠᱚ ᱛᱟᱸᱦᱮᱱ ᱜᱮᱭᱟ, ᱵᱤᱻ ᱵᱚᱲᱚ ᱵᱚᱲᱚ ᱫᱷᱤᱨᱤ ᱠᱚ ᱛᱟᱸᱦᱮᱱ ᱜᱮᱭᱟ᱾ ᱛᱟᱦᱞᱮ ᱱᱩᱠᱩ ᱢᱚᱱᱮᱨᱮ ᱪᱮᱫ ᱠᱷᱟᱹᱛᱤᱨ ᱱᱤᱭᱟᱹ ᱠᱚ ᱦᱚᱨᱚᱜ ᱠᱟᱜ-ᱟ ᱢᱚᱱᱮ ᱜᱮᱭᱟᱵᱤᱱ? ᱡᱮᱦᱮᱛᱩ ᱱᱩᱠᱩ ᱫᱚ ᱮᱠᱵᱟᱨᱮ ᱥᱤᱠᱠᱷᱤᱛᱚ ᱦᱚᱲ ᱠᱟᱱ ᱜᱮᱭᱟ ᱠᱚ ᱡᱮ ᱱᱩᱠᱩ ᱫᱚ ᱵᱟᱝᱠᱚ ᱚᱞᱚᱜ ᱯᱟᱲᱦᱟᱣ ᱠᱟᱱᱟ, ᱛᱟᱦᱞᱮ ᱪᱮᱫ ᱢᱟᱱᱮ ᱱᱤᱭᱟᱹ ᱵᱮᱯᱟᱨ ᱪᱮᱫ ᱵᱤᱱ ᱢᱚᱱᱮᱭ ᱜᱮᱭᱟ?
ᱟᱪᱪᱷᱟ ᱟᱪᱪᱷᱟ, ᱟᱨ ᱱᱤᱭᱟᱹ ᱠᱚᱨᱮ ᱪᱮᱫ ᱵᱤᱱ ᱢᱚᱱᱮᱭ ᱜᱮᱭᱟ, ᱴᱷᱤᱠ ᱜᱮᱭᱟ ᱴᱷᱤᱠ ᱠᱟᱛᱷᱟ ᱠᱟᱱ ᱜᱮᱭᱟ? ᱡᱮ, ᱜᱚᱝᱠᱮ ᱱᱤᱭᱟᱹ ᱠᱚᱨ ᱫᱚ ᱴᱷᱤᱠ ᱠᱟᱱ ᱜᱮᱭᱟ᱾ ᱡᱮ, ᱢᱚᱱᱮ ᱠᱚᱨᱟᱢ ᱡᱮ ᱟᱵᱮᱱ ᱡᱮ ᱠᱟᱹᱴᱤᱡ ᱠᱷᱚᱱᱟᱜ ᱵᱮᱱ ᱞᱟᱹᱴᱩᱭᱮᱱᱟ ᱥᱮ ᱵᱟᱝ? ᱠᱟᱹᱴᱤᱡ ᱠᱷᱚᱱᱟᱜ ᱵᱮᱱ ᱞᱟᱹᱴᱩᱭᱱᱟ, ᱠᱟᱹᱴᱤᱡ ᱠᱷᱚᱱᱟᱜ ᱵᱮᱱ ᱞᱟᱹᱴᱩᱭᱱᱟ ᱟᱵᱮᱱ ᱛᱟᱭᱱᱚᱢ ᱨᱮ ᱦᱚᱲ ᱢᱮᱱᱟᱜ ᱠᱚᱜᱮᱭᱟ ᱥᱮ ᱵᱟᱝ? ᱟᱵᱮᱱ ᱛᱟᱭᱱᱚᱢ ᱨᱮ ᱦᱚᱲ ᱢᱮᱱᱟᱜ ᱠᱚᱜᱮᱭᱟ ᱦᱮᱸ ᱥᱮ ᱵᱟᱝ? ᱦᱮᱸ ᱦᱮᱸ ᱢᱮᱱᱟᱜ ᱠᱚᱜᱮᱭᱟ᱾ ᱢᱤᱫᱴᱮᱝ ᱥᱟᱵ ᱠᱟᱜᱢᱮ ᱡᱟᱸᱦᱟᱱᱟᱜ ᱠᱳᱢᱯᱟᱱᱤ ᱢᱮᱱᱟᱜ-ᱟ ᱴᱷᱤᱠ ᱜᱮᱭᱟ, ᱚᱱᱟ ᱠᱳᱢᱯᱟᱱᱤ ᱡᱮ ᱚᱠᱚᱭᱴᱟᱜ ᱵᱮᱣᱟᱣ ᱠᱟᱫᱟ ᱩᱱᱤ ᱩᱱᱤ ᱢᱟᱱᱮ ᱚᱱᱟ ᱠᱳᱢᱯᱟᱱᱤ ᱛᱟᱭᱱᱚᱢ ᱨᱮᱦᱚᱸ ᱚᱱᱟ ᱚᱱᱟ ᱤᱭᱟᱹ ᱮᱱᱛᱮᱫ ᱠᱳᱢᱯᱟᱱᱤ ᱛᱟᱭᱱᱚᱢ ᱨᱮᱦᱚᱸ ᱢᱤᱫ ᱦᱚᱲ ᱦᱚᱲ ᱦᱚᱲ ᱢᱮᱱᱟᱭ ᱜᱮᱭᱟ᱾ ᱥᱮ ᱪᱮᱫ ᱵᱮᱱ ᱦᱩᱫᱤᱥᱟ? ᱢᱮᱱᱟᱭ ᱜᱮᱭᱟ᱾ ᱱᱚᱜ-ᱚᱭ ᱡᱮ ᱱᱚᱜ-ᱚᱭ ᱫᱷᱟᱹᱨᱛᱤ ᱡᱮ ᱢᱮᱱᱟᱜ, ᱫᱷᱟᱹᱨᱛᱤ ᱛᱟᱭᱱᱚᱢ ᱨᱮ ᱢᱤᱫ ᱦᱚᱲ, ᱦᱚᱲ ᱢᱮᱱᱟᱭ ᱜᱮᱭᱟ᱾
ᱦᱮᱸ ᱥᱮ, ᱦᱮᱸ ᱢᱮᱱᱟᱭ ᱜᱮᱭᱟ ᱛᱚ᱾
ᱢᱮᱱᱟᱭ ᱜᱮᱭᱟ᱾
ᱦᱮᱸ᱾
ᱛᱟᱹᱣ ᱢᱟᱱᱮ ᱡᱚᱛᱚ ᱦᱚᱲᱟᱜ ᱯᱟᱹᱛᱭᱟᱹᱣ ᱫᱚ ᱢᱤᱫ ᱨᱚᱠᱚᱢ ᱫᱚ ᱵᱟᱝ ᱠᱟᱱᱟ ᱴᱷᱤᱠᱜᱮᱭᱟ᱾ ᱟᱫᱚ ᱩᱝᱠᱩ ᱦᱚᱸ ᱚᱝᱠᱟ ᱢᱟᱱᱮ ᱡᱮ ᱦᱚᱸᱜ-ᱚᱭ ᱩᱝᱠᱩ ᱡᱮᱠᱚ ᱵᱮᱵᱚᱦᱟᱨ ᱜᱮᱭᱟ ᱟᱱᱴᱤ ᱠᱚ ᱵᱮᱵᱚᱦᱟᱨ ᱜᱮᱭᱟ ᱥᱮ ᱡᱮᱴᱟ ᱵᱮᱱ ᱢᱮᱱ ᱠᱮᱫᱟ ᱡᱮ ᱥᱚᱱᱟ ᱠᱚ ᱥᱮ ᱡᱟᱸᱦᱟᱱᱟᱜ ᱫᱟᱢᱤ ᱡᱤᱱᱤᱥ ᱜᱮ ᱚᱱᱟ ᱤᱭᱟᱹ ᱠᱚᱵᱮᱱ ᱵᱮᱵᱚᱦᱟᱨᱟ ᱴᱷᱤᱠ ᱜᱮᱭᱟ? ᱦᱮᱸ ᱫᱟᱢᱤ ᱡᱤᱱᱤᱥ, ᱦᱤᱨᱟᱹ ᱠᱚᱥᱮ ᱡᱟᱸᱦᱱᱟᱜ ᱠᱚᱜᱮ ᱵᱮᱵᱚᱦᱟᱨᱟ ᱴᱷᱤᱠ ᱜᱮᱭᱟ ᱫᱟᱢᱤ ᱡᱤᱱᱤᱥ᱾ ᱛᱚ ᱢᱟᱱᱮ ᱚᱝᱠᱟ ᱠᱚ ᱯᱟᱹᱛᱭᱟᱹᱣ ᱠᱚ ᱫᱚᱦᱚ ᱠᱟᱜ-ᱟ ᱡᱮ ᱵᱚᱞᱮ ᱦᱩᱭ ᱫᱟᱲᱮᱭᱟᱜ-ᱟ, ᱟᱫᱚ ᱱᱤᱭᱟᱹ ᱫᱚ ᱟᱵᱮᱱ ᱡᱮᱴᱟ ᱵᱮᱱ ᱢᱮᱱᱫᱟ ᱡᱮ ᱤᱭᱟᱹ ᱠᱚ ᱮᱱᱛᱮᱫ ᱥᱚᱱᱟ ᱠᱚ ᱥᱮ ᱨᱩᱯᱟᱹ ᱠᱚ ᱛᱮᱦᱮᱱᱟ ᱥᱮ ᱚᱱᱟ ᱦᱤᱨᱟ ᱠᱚ ᱛᱟᱦᱮᱱᱟ ᱟᱫᱚ ᱚᱱᱟ ᱠᱤᱪᱷᱩ ᱢᱤᱫᱴᱮᱱ ᱫᱚ ᱢᱟᱱᱮ ᱞᱤᱝᱠ ᱫᱚ ᱢᱮᱱᱟᱜ ᱜᱮᱭᱟ ᱱᱤᱭᱟᱹ ᱫᱚ ᱢᱟᱱᱮ ᱟᱵᱚ ᱩᱯᱟᱫᱟᱱ ᱠᱟᱱ ᱜᱮᱭᱟ ᱢᱟᱱᱮ᱾ ᱫᱷᱟᱹᱨᱛᱤ ᱨᱮᱱᱟᱝ ᱢᱤᱫᱴᱟᱝ ᱩᱯᱟᱫᱟᱱ ᱠᱟᱱ ᱜᱮᱭᱟ ᱥᱮ ᱵᱟᱝ, ᱫᱷᱟᱹᱨᱛᱤ ᱨᱮᱜᱮ ᱧᱟᱢᱚᱜ-ᱟ᱾ ᱚᱱᱟ ᱥᱮᱨᱢᱟ ᱨᱮᱱᱟᱜ ᱫᱚ ᱚᱴᱟᱝ ᱠᱟ ᱠᱟᱛᱮᱫ ᱫᱚ ᱵᱟᱝ ᱦᱤᱡᱩᱜ-ᱟ ᱠᱟᱱᱟ ᱥᱮ ᱚᱠᱟ ᱚᱱᱟ ᱦᱚᱸ ᱵᱟᱝ ᱦᱤᱡᱩᱜ-ᱟ᱾ ᱮᱭ, ᱛᱚ ᱚᱱᱮ ᱚᱝᱠᱟ ᱦᱚᱸ ᱩᱱᱠᱩ ᱚᱱᱟ ᱦᱚᱸᱠᱩ ᱨᱤᱥᱟᱨᱪ ᱠᱟᱛᱮ ᱵᱳᱭᱜᱟᱱᱤᱠ ᱜᱤ ᱨᱤᱥ ᱥᱟᱪ ᱠᱟᱛᱮ ᱠᱚ ᱧᱮᱞ ᱠᱟᱫᱟ ᱡᱮ ᱵᱚᱞᱮ ᱱᱤᱭᱟᱹ ᱨᱮᱱᱟᱜ ᱦᱚᱸ ᱢᱤᱫᱴᱟᱝ ᱯᱟᱣᱟᱨ ᱛᱟᱦᱮᱱᱚᱜ ᱠᱟᱱ ᱜᱮᱭᱟ᱾ ᱥᱮ ᱪᱮᱫ ᱵᱮᱱ ᱢᱮᱱᱫᱟ? ᱦᱮᱸ ᱦᱮᱸ᱾ ᱛᱚ ᱚᱱᱟ ᱛᱮᱜᱮ ᱚᱱᱮ ᱱᱤᱭᱟᱹ ᱠᱚᱫᱚ ᱦᱚᱨᱚᱜ ᱫᱚ ᱚᱱᱮ ᱱᱤᱭᱟᱹ ᱠᱚ ᱦᱚᱨᱚᱜ ᱨᱮᱱᱟᱜ ᱠᱚ ᱢᱟᱱᱮ ᱟᱭᱢᱟ ᱦᱚᱲ ᱠᱚ ᱢᱮᱱᱟ ᱥᱮᱠᱚ ᱦᱚᱨᱚᱜ ᱵᱟᱲᱟᱣ ᱠᱟᱫᱟ᱾ ᱟᱞᱤᱧ ᱫᱚ ᱱᱤᱭᱟᱹᱞᱤᱧ ᱦᱩᱫᱤᱥᱚᱜ-ᱟ᱾ ᱟᱵᱮᱱ ᱚᱠᱟ ᱠᱚᱫᱚ ᱵᱮᱱ ᱤᱭᱟᱹᱭᱫᱟ?
ᱦᱮᱸ ᱟᱵᱤᱱ ᱡᱟᱦᱟᱸ ᱵᱤᱱ ᱞᱟᱹᱭ ᱠᱮᱫᱟ ᱚᱱᱟ ᱦᱚᱸ ᱴᱷᱤᱠ ᱜᱮᱭᱟ᱾ ᱛᱚ ᱟᱨ ᱢᱤᱫᱴᱟᱝ ᱠᱟᱛᱷᱟ ᱟᱞᱤᱧ ᱞᱤᱧ ᱞᱟᱹᱭᱟ ᱢᱟᱱᱮ, ᱡᱟᱦᱟᱸᱭ ᱦᱳᱭᱛᱳ ᱡᱟᱦᱟᱸ ᱢᱟᱱᱮ ᱨᱳᱜ ᱛᱮ ᱧᱩᱨᱩ ᱠᱟᱱᱟᱭ ᱨᱩᱣᱟᱹ ᱠᱚ ᱵᱟᱝ ᱵᱮᱥᱚᱜ ᱠᱟᱱ ᱛᱟᱭᱟ ᱛᱚ ᱩᱱᱤ ᱡᱩᱫᱤ ᱢᱮᱫ ᱢᱮᱫᱴᱟᱝ ᱡᱮ ᱠᱳᱱᱳ ᱚᱡᱷᱟ ᱴᱷᱮᱱ ᱵᱟ ᱜᱩᱱᱤ ᱴᱷᱮᱱ ᱪᱟᱞᱟᱣᱟᱭ ᱡᱮ ᱱᱩᱭ ᱴᱷᱮᱱ ᱪᱟᱞᱟᱣ ᱞᱮᱠᱷᱟᱱ ᱤᱧ ᱵᱮᱥᱚᱜ-ᱟ᱾ ᱛᱚ ᱟᱹᱞᱤᱧ ᱞᱤᱧ ᱢᱚᱱᱮᱭᱟ ᱩᱱᱤ ᱡᱩᱫᱤ ᱚᱸᱰᱮ ᱠᱷᱚᱱ ᱢᱮᱫᱴᱟᱝ ᱢᱚᱱᱮ ᱡᱳᱨᱮ ᱧᱟᱢᱟ᱾ ᱡᱮ ᱱᱩᱭ ᱴᱷᱮᱱ ᱪᱟᱞᱟᱣ ᱞᱮᱠᱷᱟᱱᱤᱧ ᱵᱮᱥᱚᱜ-ᱟ᱾ ᱛᱟᱦᱞᱮ ᱟᱞᱤᱧ ᱫᱚ ᱢᱟᱱᱮ ᱪᱟᱞᱟᱣ ᱦᱚᱪᱚ ᱱᱤᱡ ᱠᱟᱨᱚᱱ ᱠᱤᱪᱷᱩ ᱨᱳᱜ ᱠᱚ ᱢᱮᱱᱟᱜ-ᱟ ᱟᱹᱵᱤᱱᱟᱜ ᱢᱚᱱᱮᱨ ᱡᱳᱨᱛᱮᱜᱮ ᱵᱷᱟᱜᱮᱜ-ᱟ᱾ ᱢᱚᱱᱮ ᱡᱳᱨ ᱛᱮᱜᱮ ᱵᱷᱟᱜᱮ-ᱟ ᱦᱚᱭᱛᱚ ᱟᱵᱤᱱᱟᱜ ᱢᱚᱱᱮ ᱡᱳᱨ ᱡᱩᱫᱤ ᱵᱮᱱ ᱧᱟᱢᱟ ᱠᱮᱴᱮᱡ ᱡᱩᱫᱤ ᱵᱤᱱ ᱧᱟᱢᱟ ᱛᱚ ᱟᱹᱞᱤᱧ ᱢᱚᱱᱮᱭᱟ ᱪᱟᱞᱟᱣ ᱫᱚᱨᱠᱟᱨ ᱠᱟᱱᱟ ᱠᱟᱨᱚᱱ ᱟᱹᱰᱤ ᱩᱛᱟᱹᱨ ᱨᱳᱜᱽ ᱧᱮᱧᱟᱵᱤᱱ ᱡᱮ ᱢᱚᱱᱮᱹ ᱨᱮᱱᱟᱜ ᱡᱳᱨ ᱡᱩᱫᱤ ᱛᱟᱦᱮᱱ ᱛᱟᱭᱟ, ᱡᱮ ᱤᱧ ᱵᱮᱥᱚᱜ ᱜᱮᱭᱟ ᱛᱟᱦᱚᱞᱮ ᱩᱱᱤ ᱵᱮᱥᱚᱜ-ᱟ ᱢᱚᱱᱮ ᱨᱮᱱᱟᱜ ᱨᱟᱱ ᱦᱚᱸ ᱵᱟᱝ ᱫᱚᱨᱠᱟᱨᱚᱜ-ᱟ᱾
ᱴᱷᱤᱠ ᱠᱟᱛᱷᱟ
ᱛᱚ ᱟᱵᱚᱣᱟᱜ ᱫᱷᱟᱹᱨᱛᱤ ᱨᱮ ᱵᱷᱟᱜᱮ ᱡᱤᱱᱤᱥ ᱪᱮᱜᱠᱟ ᱢᱤᱱᱟᱜ-ᱟ ᱛᱚ ᱵᱟᱹᱲᱤᱡ ᱡᱤᱱᱤᱥ ᱦᱚᱸ ᱢᱤᱱᱟᱜ-ᱟ᱾
ᱦᱩᱸ
ᱱᱤᱭᱟᱹ ᱫᱚ ᱢᱟᱱᱮ ᱵᱤᱥᱥᱟᱥ ᱴᱷᱮᱱᱟ ᱯᱷᱮᱰ ᱦᱚᱭᱛᱚ ᱟᱹᱰᱤ ᱦᱚᱲ ᱠᱚ ᱞᱟᱹᱭ ᱜᱮᱭᱟ ᱡᱮ ᱟᱹᱰᱤ ᱠᱤᱪᱷᱩ ᱢᱮᱫ ᱛᱮᱦᱚᱸ ᱵᱟᱝ ᱧᱮᱞᱚᱜ-ᱟ
ᱦᱩᱸ ᱦᱩᱸ ᱦᱩᱸ
ᱟᱞᱤᱧ ᱫᱚᱞᱤᱧ ᱢᱚᱱᱮᱭᱟ ᱢᱟᱱᱮ ᱡᱟᱦᱟᱸᱭ ᱡᱮ ᱨᱚᱠᱚᱢᱮ ᱦᱟᱛᱟᱣᱟ ᱛᱚᱵᱮ ᱟᱹᱞᱤᱧ ᱢᱚᱱᱮᱭᱟ ᱡᱮ ᱮᱢᱚᱱ ᱠᱤᱪᱷᱩ ᱵᱤᱥᱥᱟᱥ ᱫᱚ ᱩᱪᱤᱛ ᱫᱚ ᱵᱟᱝ ᱡᱟᱦᱟᱸ ᱵᱤᱥᱥᱟᱥ ᱞᱮᱠᱷᱟᱱ ᱢᱤᱫᱴᱟᱝ ᱢᱟᱹᱱᱢᱤᱭᱟᱜ ᱡᱤᱣᱤ ᱪᱟᱞᱟᱣ ᱫᱟᱲᱮᱜ-ᱟ᱾ ᱚᱝᱠᱟᱱᱟᱜ ᱟᱸᱫᱷᱟ ᱯᱟᱹᱛᱭᱟᱹᱣ ᱫᱚ ᱵᱟᱝ ᱯᱟᱹᱛᱭᱟᱹᱣ ᱞᱮᱱᱠᱷᱟ ᱜᱮ ᱵᱷᱟᱜᱮ-ᱟ᱾
ᱴᱷᱤᱠ ᱴᱷᱤᱠ ᱴᱷᱤᱠ ᱟᱵᱮᱱ ᱟᱵᱮᱱ ᱡᱮᱨᱚᱠᱚᱢ ᱢᱮᱱ ᱠᱮᱫᱟ ᱡᱮ ᱢᱟᱱᱮ ᱯᱟᱹᱛᱭᱟᱹᱣ
ᱢᱟᱱᱮ ᱱᱩᱭ ᱱᱚᱰᱮᱧ ᱪᱟᱞᱟᱣ ᱞᱮᱠᱷᱟᱱ ᱵᱤᱥᱩ ᱜᱟᱹᱧ ᱴᱷᱤᱠᱜᱮᱭᱟ ᱛᱚ ᱦᱮᱸ ᱚᱱᱟ ᱯᱟᱹᱛᱭᱟᱹᱣ ᱫᱚ ᱱᱤᱡᱮᱨ ᱨᱮᱱᱟᱜ ᱥᱮᱞᱯ ᱠᱚᱱᱯᱷᱤᱰᱮᱱᱥ ᱡᱮᱴᱟ ᱵᱮᱱ ᱢᱮᱱ ᱠᱮᱫᱟ ᱚᱱᱟ ᱫᱚ ᱚᱱᱟ ᱛᱮᱦᱮᱸ ᱟᱹᱰᱤ ᱟᱸᱴ ᱜᱮ ᱫᱚᱨᱠᱟᱨ ᱠᱟᱱᱟ, ᱪᱮᱫᱟᱜ ᱥᱮ ᱟᱵᱚ ᱡᱩᱫᱤ ᱢᱤᱫᱴᱮᱱ ᱟᱞᱟᱝ ᱚᱱᱟ ᱩᱫᱟᱦᱟᱨᱚᱱ ᱩᱫᱟᱦᱚᱨᱚᱱ ᱛᱮ ᱧᱮᱞ ᱞᱮᱠᱟᱱᱡ ᱡᱮ ᱥᱳᱨᱳ ᱤᱭᱟᱹᱭ ᱛᱟᱦᱮᱸ ᱠᱟᱱᱟ ᱡᱮ ᱡᱩᱵᱨᱟᱡ ᱥᱤᱝ
ᱦᱮᱸ ᱦᱮᱸ᱾
ᱠᱤᱨᱠᱮᱴᱟᱨ ᱡᱤᱢᱱᱟ ᱥᱤᱢ ᱚᱱᱮ ᱤᱭᱟᱹ ᱧᱟᱢ ᱞᱮᱫᱭᱟ ᱠᱮᱱᱥᱟᱨ ᱧᱟᱢ ᱞᱮᱫᱮ ᱭᱟ ᱴᱷᱤᱠᱜ ᱜᱮᱭᱟᱱ ᱛᱚ ᱩᱱᱤ ᱩᱱᱤ ᱢᱟᱱᱮ ᱪᱮᱜ ᱟᱭᱟᱜ ᱢᱚᱱᱮᱨ ᱡᱳᱨ ᱛᱮᱜᱮ ᱢᱟᱱᱮ ᱚᱸᱰᱮ ᱠᱷᱚᱱᱟᱜ ᱢᱟᱱᱮ ᱵᱤᱥ ᱠᱟᱛᱮ ᱦᱮᱡ ᱫᱟᱲᱮᱣᱫᱟ᱾ ᱥᱮ ᱪᱮᱫ ᱵᱮᱱ ᱢᱮᱱᱟ ᱡᱟᱦᱟᱸᱭ ᱡᱩᱫᱤᱢ ᱞᱟᱹᱭᱟ ᱡᱟᱦᱟᱸᱭ ᱱᱤᱝᱠᱟᱱ ᱠᱚ ᱱᱤᱝᱠᱟᱱ ᱦᱚᱲ ᱡᱩᱫᱤ ᱵᱮᱱ ᱡᱟᱦᱟᱸᱴᱟᱜ ᱵᱮᱱ ᱞᱟᱹᱭ ᱭᱟ ᱡᱮ ᱵᱚᱞᱮ, ᱠᱮᱱᱥᱟᱨ ᱥᱮ ᱡᱟᱦᱟᱱᱟᱜ ᱞᱟᱹᱴᱩ ᱨᱩᱣᱟᱹ ᱵᱮᱱ ᱞᱟᱹᱭᱟ ᱦᱚᱛᱟᱥ ᱛᱮᱜᱮ ᱚᱱᱠᱟ ᱛᱮᱜᱮ ᱤᱭᱟᱹ ᱠᱚᱜ ᱠᱮᱭᱟ᱾ ᱞᱟᱸᱜᱟ ᱩᱛᱟᱹᱨ ᱠᱚᱜ ᱠᱮᱭᱟ ᱦᱩᱸ ᱡᱩ ᱞᱟᱸᱟᱜ ᱜᱮᱭᱟ ᱡᱩᱵᱽᱞᱥᱝ ᱚᱝᱠᱟ ᱢᱟᱱᱮ ᱩᱱᱤ ᱫᱚ ᱵᱟᱭ ᱵᱟᱭ ᱚᱝᱠᱟ ᱫᱚ ᱵᱟᱭ ᱜᱩᱱᱟᱱᱟ ᱤᱧᱫᱚᱧ ᱵᱤᱥᱩᱜ ᱜᱤᱭᱟᱹᱟᱹᱧᱮ ᱠᱚᱱᱯᱷᱤᱰᱮᱱᱥ ᱡᱮ ᱱᱚ ᱡᱮ
ᱦᱮᱸ, ᱟᱨ ᱢᱤᱫᱴᱮᱱ ᱠᱚᱱᱯᱷᱤᱰᱮᱱᱥ ᱦᱚᱸ ᱛᱟᱸᱦᱮ ᱫᱚᱨᱠᱟᱨ᱾ ᱢᱟᱱᱮ ᱡᱮ ᱠᱳᱱᱳ ᱠᱟᱹᱢᱤ ᱨᱮ ᱢᱤᱫᱴᱟᱜ ᱠᱚᱱᱯᱷᱤᱰᱮᱱᱥ ᱡᱩᱫᱤ ᱵᱟᱝ ᱛᱟᱦᱮᱱᱟ ᱛᱟᱦᱞᱮ ᱚᱱᱟ ᱫᱚ ᱵᱷᱟᱜᱤ ᱴᱷᱤᱠ ᱫᱚ ᱚᱦᱚ ᱵᱤᱱ ᱠᱚᱨᱟᱣ ᱫᱟᱲᱮ ᱠᱮᱭᱟ᱾
ᱮᱦᱮᱸ ᱮᱦᱮᱸ ᱮᱠᱫᱚᱢ ᱜᱮ ᱵᱟᱝ᱾
ᱡᱩᱫᱤ ᱚᱱᱟ ᱵᱚᱛᱚᱨ ᱵᱚᱛᱚᱨ ᱵᱤᱱ ᱪᱟᱞᱟᱜ-ᱟ ᱦᱮᱸ ᱦᱩᱭᱩᱜ-ᱟ ᱥᱮ ᱵᱟᱝ ᱦᱩᱭᱩᱜ-ᱟ, ᱠᱚᱨᱟᱣ ᱫᱟᱲᱮᱜ ᱟᱞᱤᱧ ᱥᱮ ᱵᱟᱝ ᱦᱮᱸ ᱛᱟᱦᱚᱞᱮ ᱵᱟᱝ ᱦᱩᱭᱩᱜ-ᱟ᱾